ᱦᱮᱸ ᱦᱮᱞᱳ ᱜᱚᱝᱠᱮ
ᱡᱚᱦᱟᱨ ᱜᱮ ᱜᱚᱝᱠᱮ
ᱦᱮᱸ ᱡᱚᱦᱟᱨ ᱜᱮ ᱜᱚᱢᱠᱮ
ᱛᱟᱦᱚᱞᱮ ᱵᱮᱥᱜᱮ ᱢᱮᱱᱟᱜ ᱵᱤᱱᱟ
ᱦᱮᱸ ᱜᱚᱝᱠᱮ ᱱᱤᱛᱚᱜ ᱫᱚ ᱦᱟᱜ ᱱᱚᱜᱼᱚᱭ ᱵᱮᱥ ᱵᱟᱲᱟ ᱜᱮ ᱦᱟᱜ ᱢᱮᱱᱟᱜ ᱞᱤᱧᱟᱹ ᱟᱨ ᱜᱚᱝᱠᱮ ᱟᱹᱵᱤᱱ ᱪᱮᱠᱟ ᱢᱮᱱᱟᱜ ᱵᱮᱱᱟ
ᱟᱹᱞᱤᱧ ᱦᱚᱸ ᱵᱮᱥ ᱜᱮ ᱚᱲᱟᱜ ᱠᱚᱨᱮ ᱦᱚᱸ ᱵᱮᱥ ᱜᱮ ᱡᱷᱚᱛᱚ ᱜᱮ ᱟᱫᱚ ᱵᱮᱥ ᱛᱟᱦᱮᱱ ᱜᱮ ᱱᱟᱯᱟᱭᱟ ᱥᱮ
ᱦᱮᱸ ᱜᱚᱝᱠᱮ ᱵᱮᱥ ᱛᱟᱦᱮᱱ ᱫᱚ ᱱᱟᱯᱟᱭ ᱜᱮᱭᱟ ᱦᱮᱸ ᱱᱚᱜᱚᱭ ᱱᱟᱦᱟᱜ ᱡᱮᱢᱚᱱ ᱜᱚᱝᱠᱮ ᱟᱯᱮ ᱥᱮᱫ ᱫᱚ ᱫᱟᱜ ᱡᱟᱹᱲᱤ ᱠᱚ ᱪᱮᱫᱮᱠᱟ?
ᱟᱞᱮ ᱥᱮᱱ ᱫᱚ ᱱᱚᱜᱼᱚᱭ ᱦᱟᱜ ᱥᱟᱹᱨᱫᱤ ᱠᱟᱫᱟᱭ ᱫᱚᱢᱮ ᱫᱟᱜ ᱠᱮᱫᱟᱭ
ᱟᱪᱪᱷᱟ
ᱟᱨ ᱱᱚᱜᱼᱚᱭ ᱱᱤᱡ ᱱᱤᱛᱚᱜ ᱜᱮ ᱦᱟᱸᱜ ᱮ ᱟᱹᱥᱩᱞ ᱠᱟᱫᱟ ᱟᱫᱚ ᱫᱚᱢᱮ ᱫᱟᱜ ᱜᱮᱫ ᱛᱟᱦᱮᱸ ᱮᱱᱟᱱ ᱫᱚ ᱱᱤᱛᱚᱜ ᱫᱚ ᱦᱟᱜ ᱵᱚᱱᱫᱚ ᱠᱟᱫᱟᱭ
ᱴᱷᱤᱠ ᱟᱞ ᱥᱮᱫ ᱱᱚᱜᱼᱚᱭ ᱫᱚᱢᱮ ᱫᱚ ᱵᱟᱭ ᱫᱟᱜ ᱠᱟᱫᱟ ᱱᱚᱜᱼᱚᱭ ᱦᱩᱭ ᱜᱚᱫ ᱮᱱ ᱜᱮᱭᱟ ᱢᱤᱫ ᱥᱚᱯᱛᱟ ᱜᱟᱱ ᱫᱚᱢᱮ ᱥᱤᱛᱩᱝ ᱠᱟᱫᱟᱭ ᱦᱮᱸ ᱫᱟᱜ ᱡᱟᱹᱲᱤ ᱠᱚᱫᱚ ᱚᱱᱠᱟ ᱵᱟᱝ ᱧᱮᱞᱚᱜ ᱠᱟᱱᱟ ᱟᱫᱚ ᱢᱚᱱᱮ ᱨᱮᱦᱚᱸ ᱟᱹᱰᱤ ᱵᱚᱛᱚᱨ ᱜᱮ ᱵᱩᱡᱷᱟᱹᱜ ᱠᱟᱱᱟ ᱢᱚᱱᱮ ᱦᱩᱭᱩᱜ ᱠᱟᱱᱟ ᱡᱮ ᱱᱤᱭᱟᱹ ᱫᱚ ᱟᱠᱟᱞᱟᱭ ᱥᱮ ᱪᱮᱫ ᱫᱟᱜ ᱠᱚᱦᱚ ᱱᱚᱝᱠᱟ ᱵᱟᱝ ᱧᱮᱞᱚᱜ ᱠᱟᱱᱟ ᱟᱨ ᱥᱤᱛᱩᱝ ᱜᱮ ᱵᱟᱹᱲᱛᱤ ᱫᱚᱢᱮ ᱩᱫᱽᱜᱟᱹᱨ ᱜᱮ ᱵᱩᱡᱷᱟᱹᱜ ᱠᱟᱱᱟ ᱦᱮᱸ ᱱᱚᱜᱼᱚᱭ ᱱᱚᱝᱠᱟ ᱦᱩᱭᱩᱜ ᱠᱟᱱᱟ ᱜᱚᱝᱠᱮ
ᱟᱪᱪᱷᱟ ᱜᱚᱝᱠᱮ ᱛᱟᱦᱞᱮ ᱟᱯᱮ ᱥᱮᱫ ᱫᱚ ᱥᱟᱢ ᱢᱟᱨᱥᱟᱞ ᱠᱚ ᱢᱮᱱᱟᱜ ᱟᱠᱟᱫ ᱥᱮ ᱵᱟᱝ
ᱜᱚᱝᱠᱮ ᱟᱞᱮ ᱥᱮᱫ ᱫᱚ ᱫᱟᱜ ᱠᱚᱫᱚ ᱦᱟᱸᱜ ᱟᱹᱰᱤ ᱚᱵᱷᱟᱵ ᱢᱟᱱᱮ ᱥᱟᱢᱢᱟᱨᱥᱟᱞ ᱠᱚᱦᱚᱸ ᱵᱟᱹᱱᱩᱜ ᱟᱱᱟ ᱚᱱᱠᱟ ᱧᱩ ᱫᱟᱜ ᱠᱚᱦᱚᱸ ᱱᱟᱹᱲᱤ ᱦᱚᱨᱚᱵᱚᱨᱚ ᱟᱫᱚ ᱱᱚᱜ-ᱚᱭ ᱱᱟᱦᱟᱸᱜ ᱢᱟᱱᱮ ᱢᱤᱫᱴᱟᱝ ᱠᱩᱧ ᱱᱟ ᱢᱮᱱᱟᱜ ᱛᱟᱞᱮᱭᱟ ᱟᱹᱰᱤ ᱢᱟᱨᱟᱝ ᱠᱩᱸᱭ ᱠᱟᱱᱟ ᱱᱚᱸᱰᱮ ᱠᱷᱚᱱᱟᱜ ᱜᱮ ᱯᱩᱨᱟᱹ ᱟᱛᱩ ᱨᱮᱱ ᱦᱚᱲ ᱫᱟᱜᱼᱼ ᱠᱚᱞᱮ ᱞᱩ ᱵᱟᱲᱟᱭᱟ ᱧᱩ ᱫᱟᱜ ᱠᱚ᱾
ᱟᱸᱪᱪᱷᱟ ᱛᱟᱦᱚᱞᱮᱼᱼ ᱟᱹᱰᱤ ᱫᱩᱵᱽ ᱨᱮᱭᱟᱜ ᱠᱟᱛᱷᱟ ᱢᱟᱱᱮ ᱫᱟᱜ ᱦᱚᱸ ᱵᱟᱱᱩᱜᱼᱼ ᱠᱟᱫᱟ ᱢᱟᱱᱮ ᱫᱟᱜ ᱜᱮ ᱟᱵᱚᱣᱟᱜ ᱡᱤᱵᱚᱱ ᱞᱟᱹᱭ ᱞᱮᱠᱷᱟᱱᱼᱼ
ᱦᱮᱸ ᱜᱚᱝᱠᱮ ᱱᱚᱣᱟ ᱫᱚ ᱟᱹᱰᱤ ᱥᱟᱹᱨᱤ ᱠᱟᱛᱷᱟ ᱠᱟᱱᱟ ᱡᱮ ᱫᱟᱜ ᱜᱮ ᱱᱟᱦᱟᱸᱜ ᱡᱤᱵᱚᱱ ᱫᱚ ᱟᱵᱚᱣᱟᱜ ᱠᱟᱱᱟ ᱫᱟᱜ ᱵᱟᱝᱠᱷᱟᱱ ᱟᱵᱚ ᱦᱚᱸ ᱵᱟᱝᱵᱚ ᱛᱟᱦᱮᱸ ᱫᱟᱲᱮᱜ᱾
ᱢᱟᱱᱮ ᱫᱟᱜ ᱮᱢᱚᱱ ᱡᱤᱱᱤᱥ ᱠᱟᱱᱟ ᱡᱮᱢᱚᱱᱼᱼ ᱟᱵᱚᱣᱟᱜ ᱡᱤᱵᱚᱱ ᱥᱟᱞᱟᱜ ᱡᱚᱲᱟᱣ ᱠᱟᱱᱟ ᱚᱱᱮ ᱡᱟᱦᱟᱸ ᱱᱟᱜ ᱨᱮᱜᱮ ᱦᱟᱸᱜ ᱫᱟᱜ ᱜᱮ ᱫᱚᱨᱠᱟᱨᱚᱜᱼᱼ
ᱦᱮᱸ ᱴᱷᱤᱠ ᱴᱷᱤᱠ ᱦᱮᱸ ᱦᱮᱸ᱾
ᱫᱟᱜ ᱫᱤᱭᱮ ᱜᱮ ᱡᱚᱛᱚᱱᱟᱜ ᱡᱮᱢᱚᱱ ᱟᱵᱚ ᱵᱚᱱ ᱛᱩᱯᱩᱱ ᱠᱟᱱᱟ ᱫᱟᱠᱟ ᱵᱚ ᱪᱚᱸᱫᱟᱭᱮᱫᱟ ᱩᱛᱩ ᱵᱚ ᱪᱚᱸᱫᱟᱭᱮᱫᱟ ᱛᱟᱯᱚᱨᱮ ᱮ ᱱᱚᱜ-ᱚᱭ ᱦᱟᱸᱜ ᱫᱟᱜ ᱵᱚ ᱟᱨᱵᱚ ᱧᱩᱭ ᱫᱟᱵᱚ ᱛᱮᱛᱟᱝᱮᱜ ᱵᱚᱱᱟ᱾ ᱟᱨ ᱱᱚᱸᱜ-ᱚᱭᱼᱼ ᱪᱟᱥᱼᱵᱟᱥ ᱠᱚᱨᱮ ᱦᱚᱸ ᱫᱟᱜ ᱵᱟᱝ ᱠᱷᱟᱱ ᱪᱮᱜ ᱦᱚᱸ ᱵᱟᱝ ᱦᱩᱭᱩᱜ-ᱟ ᱟᱨᱠᱤ ᱱᱚᱜ-ᱚ ᱱᱚᱝᱠᱟ᱾ ᱢᱟᱱᱮ ᱫᱟᱜ ᱫᱚᱭ ᱮᱢᱚᱱ ᱤᱱᱯᱚᱨᱴᱮᱱ ᱡᱤᱱᱤᱥ ᱠᱟᱱ ᱛᱟᱵᱚᱱᱟ ᱢᱟᱱᱮ ᱡᱤᱵᱚᱱ ᱠᱟᱱ ᱛᱟᱵᱚᱱᱟ
ᱦᱮᱸ ᱦᱮᱸ ᱯᱩᱨᱟᱹ ᱴᱷᱤᱠᱼᱼ ᱫᱟᱜ ᱵᱟᱝᱠᱷᱟᱱ ᱱᱟᱦᱟᱸᱜ ᱱᱚᱜ-ᱚᱚᱭ ᱦᱮᱸ ᱜᱚᱝᱠᱮ ᱚᱱᱮ ᱞᱟᱹᱭ ᱫᱟ ᱚᱱᱠᱟ ᱪᱮᱜ ᱦᱚᱸᱼᱼ ᱠᱚ ᱵᱟᱝ ᱚᱱᱮ ᱫᱟᱜ ᱵᱟᱠᱷᱟᱱ ᱢᱟᱱᱢᱤ ᱠᱚ ᱦᱚᱸ ᱵᱟᱝ ᱠᱚ ᱵᱟᱧᱼᱼ ᱪᱟᱜ-ᱟ ᱫᱟᱜ ᱵᱟᱝᱠᱷᱟᱱ ᱩᱢ ᱡᱟᱦᱟᱸ ᱱᱟᱜ ᱜᱮ ᱵᱟᱝ ᱵᱟᱧᱪᱟᱜ ᱫᱟᱨᱮ ᱠᱚᱦᱚᱸ ᱡᱟᱦᱟᱸ ᱱᱟᱜ ᱠᱚ ᱚᱱᱠᱟ ᱵᱟᱝ ᱵᱟᱧᱪᱟᱜ-ᱟ, ᱛᱟᱦᱚᱞᱮ ᱜᱟᱝᱠᱮ ᱟᱯᱼᱼ ᱟᱯᱮ ᱫᱚ ᱦᱟᱸᱜ ᱦᱮᱸ ᱱᱚᱠᱟ ᱵᱤᱨ ᱫᱤᱥᱚᱢ ᱥᱮ ᱵᱤᱞᱟᱹᱛ ᱫᱤᱥᱚᱢ ᱠᱟᱱᱟ ᱯᱮ ᱜᱚᱝᱠᱮ?
ᱟᱞᱮ ᱫᱚ ᱦᱟᱸᱜ ᱱᱚᱜ-ᱚᱭ ᱵᱤᱨ ᱫᱚ ᱵᱚᱞᱮ ᱵᱟᱱᱩᱜ ᱟᱠᱟᱫᱟ ᱟᱞᱮ ᱫᱚ ᱱᱚᱜ-ᱚᱭ ᱦᱟᱸᱜᱼᱼ ᱫᱷᱤᱨᱤ ᱤᱭᱟᱹ ᱰᱤᱥᱚᱢ ᱠᱟᱱᱟ ᱟᱨᱠᱤ ᱫᱷᱤᱨᱤ ᱪᱟᱴᱟᱱᱤ ᱫᱤᱥᱚᱢ᱾
ᱟᱪᱪᱷᱟ ᱟᱪᱪᱷᱟ ᱦᱮᱸ ᱜᱚᱝᱠᱮ ᱟᱞᱮ‌ ᱥᱮᱜ ᱟᱞᱮ ᱥᱮᱜ ᱦᱚᱸ ᱥᱮᱢ ᱦᱟᱸᱜ ᱱᱚᱝᱠᱟ ᱜᱮ᱾ ᱟᱫᱚ ᱟᱯᱮ ᱚᱱᱛᱮ ᱫᱚ ᱫᱷᱤᱨᱤ ᱢᱮᱱᱟᱜ-ᱟ ᱜᱚᱝᱠᱮ ᱟᱞᱮ ᱱᱚᱛᱮ ᱫᱚ ᱦᱟᱸᱜ ᱫᱚᱢᱮ ᱵᱟᱞᱤ ᱠᱚ ᱢᱮᱱᱟᱜ ᱟᱠᱟᱫᱟ ᱦᱮᱸ ᱢᱟᱱᱮ ᱫᱟᱨᱮᱼᱼ ᱠᱚᱦᱚᱸ ᱚᱱᱠᱟ ᱵᱤᱥᱤ‌ ᱵᱟᱝ ᱵᱤᱱ ᱧᱮᱞᱟ ᱯᱩᱨᱟᱹ ᱜᱚᱴᱟ ᱢᱟᱱᱮ ᱵᱟᱞᱤ ᱜᱮ ᱦᱟᱸᱜ ᱱᱚᱝᱠᱟ ᱢᱩᱨᱩ ᱦᱚᱸᱵᱤᱱ ᱟᱸᱡᱚᱢ ᱠᱟᱜ-ᱟ ᱫᱚ ᱜᱚᱝᱠᱮ?
ᱦᱳᱭ ᱦᱳᱭ᱾
ᱦᱮᱸ ᱦᱮᱸ ᱢᱩᱨᱩ ᱵᱷᱩᱢᱤᱧ ᱢᱮᱱᱟᱜ ᱟᱠᱟᱫᱟ ᱟᱞᱮ ᱥᱮᱜ ᱫᱚ᱾
ᱟᱸ ᱚᱱᱮ ᱞᱟᱹᱭ ᱫᱚ ᱦᱟᱸᱜ ᱠᱚ ᱡᱟᱦᱟᱸ ᱰᱤᱡᱟᱨᱴ ᱦᱟᱸᱜᱼᱼ
ᱦᱮᱸ ᱜᱚᱝᱠᱮ ᱚᱱᱟ ᱠᱚᱫᱚ ᱟᱹᱞᱤᱧ ᱵᱟᱹᱞᱤᱧ ᱵᱟᱲᱟᱭᱟ ᱡᱚᱠ ᱢᱟᱱᱮ ᱫᱚᱢᱮ ᱦᱟᱸᱜ ᱵᱟᱞᱤ ᱜᱮ ᱢᱮᱱᱟᱜ ᱟᱠᱟᱫᱟ ᱦᱮᱸ᱾ ᱟᱨ ᱥᱤᱛᱩᱝ ᱫᱚᱢᱮ ᱵᱩᱡᱷᱟᱹᱜ-ᱟ ᱜᱚᱝᱠᱮ ᱢᱟᱱᱮ ᱫᱟᱜ ᱠᱚ ᱧᱟᱢ ᱠᱚ ᱦᱚᱸ ᱟᱰᱤ ᱠᱚᱥᱴᱚ᱾ ᱦᱮᱸ ᱛᱟᱦᱚᱞᱮ ᱜᱚᱝᱠᱮ ᱟᱯᱮ ᱫᱚ ᱫᱷᱤᱨᱤ ᱪᱟᱴᱟᱱᱤ ᱢᱟᱱᱮᱼᱼ ᱫᱷᱨᱤ ᱠᱚ ᱫᱚᱢᱮ ᱢᱮᱱᱟᱜ-ᱟ ᱥᱮ ᱪᱮᱜ ᱚ‌ᱱᱛᱮ ᱫᱚ?
ᱦᱳᱭ ᱟᱞᱮ ᱚᱱᱛᱮ ᱫᱚ ᱱᱚᱜ-ᱚᱭ ᱦᱟᱸᱜ ᱫᱷᱤᱨᱤ ᱠᱚ ᱢᱮᱱᱟᱜ ᱟᱠᱟᱜ-ᱟ ᱱᱚᱜ-ᱚᱭᱼᱼ ᱟᱫᱚ ᱡᱟᱦᱟᱸᱭ ᱠᱚᱣᱟᱜ ᱡᱟᱭᱜᱟ ᱢᱮᱱᱟᱜ ᱟᱠᱟᱜ-ᱟ ᱦᱟᱸᱜ ᱚᱱᱟ ᱫᱷᱤᱨᱤ ᱮᱨᱤᱭᱟᱹ ᱛᱮ ᱩᱱᱠᱩᱼᱼ ᱩᱱᱠᱩ ᱫᱚ ᱦᱟᱸᱜ ᱵᱮᱥᱼᱼ ᱯᱩᱭᱥᱟᱹ ᱠᱚᱫᱚ ᱠᱚ ᱧᱟᱢ ᱵᱟᱲᱟᱭ ᱫᱟᱠᱚ ᱢᱟᱱᱮ ᱮᱸ ᱫᱷᱤᱨᱤ ᱠᱚ ᱟᱠᱷᱨᱤᱧᱟ ᱛᱚ, ᱟᱠᱷᱨᱤᱼᱼ ᱦᱤᱨᱤᱧ ᱟᱠᱚ ᱡᱮᱢᱚᱱ ᱫᱷᱤᱨᱤ ᱛᱮᱦᱟᱸᱜ ᱚᱲᱟᱜ ᱠᱚ ᱠᱚ ᱵᱮᱱᱟᱣᱟ ᱛᱚ ᱚᱱᱟᱼᱼ ᱚᱲᱟᱜ ᱵᱮᱱᱟᱣ ᱠᱚᱨᱮ ᱟᱨ ᱮᱢᱟᱱ ᱛᱮᱢᱟᱱ ᱠᱚᱨᱮ ᱱᱚᱜ-ᱚᱭ ᱵᱨᱤᱡᱽ ᱠᱚᱼᱼ ᱵᱮᱱᱟᱣ ᱠᱚᱨᱮ ᱦᱚᱸᱭ ᱞᱟᱛᱟᱨ ᱨᱮᱠᱚ ᱞᱟᱜᱟᱣᱟᱜ-ᱟ ᱦᱟᱸᱜ᱾
ᱦᱮ ᱴᱷᱤᱠ ᱴᱷᱤᱠ᱾ ᱦᱮᱸ ᱫᱷᱤᱨᱤ ᱨᱮᱱᱟᱜ ᱟᱞᱮ ᱱᱚᱛᱮ ᱦᱚᱸ ᱚᱱᱠᱟ ᱫᱚ ᱵᱟᱱᱩᱜ ᱟᱱᱟ ᱰᱷᱤᱨ ᱫᱚ ᱡᱮᱞᱮᱠᱟ ᱵᱟᱞᱤ ᱜᱮ ᱱᱟᱜ ᱢᱮᱱᱟᱜ-ᱟ᱾ ᱦᱮᱸ᱾ ᱦᱮᱸ ᱛᱟᱦᱞᱮ ᱜᱚᱝᱠᱮ ᱫᱷᱤᱨᱤ ᱫᱚ ᱚᱝᱠᱟ ᱛᱤᱱᱟᱹᱜ ᱫᱟᱢᱚᱜ ᱠᱟᱱᱟ ᱢᱟᱱᱮ ᱢᱤᱫᱴᱟᱝ ᱫᱷᱤᱨᱤ?
ᱟᱸ ᱱᱚᱜ-ᱚᱭ ᱫᱷᱤᱨᱤ ᱫᱚ ᱦᱟᱸᱜ ᱫᱟᱢ ᱧᱚᱜ ᱜᱮᱭᱟ ᱢᱤᱫᱴᱮᱱ ᱫᱷᱤᱨᱤ ᱮᱭ ᱥᱟᱛ ᱟᱴ ᱴᱟᱠᱟ ᱫᱟᱢ᱾
ᱟᱪᱪᱷᱟ ᱟᱪᱪᱷᱟ ᱢᱟᱱᱮ ᱛᱤᱱᱟᱹᱜ ᱢᱟᱨᱟᱝᱟ ᱫᱷᱤᱨᱤ ᱜᱟᱱ ᱦᱩᱭᱩᱜ-ᱟ?
ᱟᱨᱚ ᱫᱷᱤᱨᱤ ᱫᱚ ᱱᱚᱜ-ᱚᱭ ᱮᱹ ᱫᱚᱥ ᱤᱧᱪᱤ ᱦᱟᱸᱜ᱾
ᱟᱪᱪᱷᱟ ᱟᱪᱪᱷᱟ ᱦᱮᱸ ᱦᱮᱸ᱾ ᱦᱮᱸ ᱟᱲᱤ ᱱᱟᱯᱟᱭ ᱛᱟᱦᱚᱞᱮ ᱟᱯᱮ ᱚᱱᱛᱮ ᱫᱚ ᱪᱟᱥ ᱵᱟᱟᱥ ᱠᱚᱫᱚ ᱦᱩᱭᱩᱜ ᱟᱥᱮ ᱵᱟᱝ
ᱜᱚᱝᱠᱮ ᱟᱞᱮ ᱚᱱᱛᱮ ᱫᱚ ᱪᱟᱥ ᱵᱟᱟᱥ ᱫᱚ ᱦᱩᱭᱩᱜ ᱜᱮᱭᱟ ᱱᱚᱜ-ᱚᱭ ᱦᱟᱸᱜ ᱢᱤᱫ ᱫᱷᱟᱣ ᱜᱮ ᱦᱩᱭᱩᱜ-ᱟ ᱜᱚᱝᱠᱮ ᱱᱚᱜ-ᱚᱭ ᱫᱷᱤᱨᱤ ᱫᱤᱥᱚᱢ ᱡᱟᱭᱜᱟ ᱥᱮ ᱟᱫᱚ ᱪᱮᱫ ᱪᱟᱥ ᱦᱚᱸ ᱚᱱᱠᱟ ᱫᱚ ᱵᱟᱝ ᱦᱳᱭᱳᱜ-ᱟ ᱟᱞᱮ ᱫᱚ ᱥᱩᱫᱩ ᱱᱚᱜ-ᱚᱭ ᱦᱩᱲᱩ ᱜᱮ ᱪᱟᱥ ᱛᱟᱞᱮ ᱦᱟᱸᱜ
ᱟᱪᱪᱷᱟ ᱛᱟᱦᱞᱮ ᱜᱚᱝᱠᱮ ᱟᱯ ᱜᱟᱹᱰᱭᱟᱹ ᱠᱚ ᱢᱮᱱᱟᱜ ᱟ ᱥᱮ ᱵᱟᱝ ᱜᱟᱹᱰᱭᱟᱹ ᱠᱚ ᱜᱟᱰᱟ ᱠᱚ ᱪᱮᱫ ᱱᱟᱞᱟ
ᱚᱞ ᱢᱮ ᱚᱻ ᱜᱟᱹᱰᱭᱟᱹ ᱠᱚᱫᱚ ᱵᱚᱞᱛᱮ ᱵᱟᱹᱱᱩᱜ ᱟᱠᱟᱜ ᱱᱚᱜᱼ ᱱᱚᱝᱠᱟ ᱡᱷᱟᱨᱱᱟ ᱠᱚ ᱢᱮᱱᱟᱜ ᱟᱠᱟᱟᱜ ᱦᱟᱸᱜ
ᱟᱪᱪᱷᱟ ᱟᱪᱪᱷᱟ ᱢᱟᱱᱮ ᱟᱯᱮ ᱚᱱᱛᱮ ᱢᱟᱱᱮ ᱟᱹᱰᱤ ᱵᱷᱟᱹᱜᱤ ᱤᱭᱟᱹ ᱠᱚ ᱡᱟᱭᱜᱟ ᱠᱚ ᱢᱮᱱᱟᱜ-ᱟ ᱧᱮᱞ ᱡᱚᱝ ᱛᱮᱭᱟᱜ
ᱦᱳᱭ
ᱦᱮᱸ ᱦᱮᱸ ᱴᱷᱤᱠ ᱢᱟᱱᱮ ᱜᱚᱝᱠᱮ ᱟᱞᱮ ᱦᱚᱸ ᱡᱮᱢᱚᱱ ᱢᱤᱫ ᱡᱷᱟᱲ ᱵᱤᱱ ᱞᱟᱹᱭ ᱞᱮᱠᱷᱟᱱ ᱢᱩᱨᱩᱵᱷᱩᱢᱤ ᱠᱚ ᱢᱮᱱᱟᱜ-ᱟ ᱛᱚ ᱟᱨ ᱢᱤᱫ ᱥᱟᱭᱤᱴ‌ ᱨᱮᱫᱚ ᱜᱚᱝᱠᱮ ᱟᱨᱚ ᱱᱟᱯᱟᱭ ᱱᱟᱯᱟᱭ ᱡᱟᱭᱜᱟ ᱠᱚ ᱢᱮᱱᱟᱜ-ᱟ ᱡᱮᱢᱚᱱ ᱰᱮᱢ ᱠᱚ ᱢᱮᱱᱟᱜ-ᱟ ᱦᱮᱸ ᱚᱱᱟᱠ ᱠᱚ ᱧᱮᱞ ᱠᱚ ᱢᱚᱸᱡᱽ ᱵᱩᱡᱷᱟᱹᱜ-ᱟ ᱟᱨ ᱦᱟᱜ ᱱᱚᱜ-ᱚᱭ ᱮᱻ ᱠᱟᱹᱡ ᱥᱚᱨᱠᱟᱨ ᱯᱟᱦᱴᱟ ᱠᱷᱚᱱᱟᱜ ᱟᱹᱰᱤ ᱜᱟᱱ ᱜᱚᱲᱚ ᱥᱚᱯᱚᱞ ᱧᱚᱜ ᱠᱟᱱᱟ ᱡᱮ ᱫᱟᱨᱮ ᱨᱚᱦᱚᱭ ᱨᱮᱱᱟᱜ ᱟ ᱫᱟᱨᱮᱨᱮ ᱱᱟᱜ ᱨᱚᱦᱚᱭ ᱵᱟᱲᱟ ᱦᱩᱭᱩᱜ ᱠᱟᱱᱟ ᱚᱱᱠᱟ ᱟᱹᱰᱤᱜᱟᱱ ᱫᱟᱨᱮ ᱠᱚ ᱡᱚᱫᱮ ᱱᱚᱣᱟ ᱢᱩᱨᱩᱵᱷᱩᱢᱤ ᱡᱤᱱᱤᱥᱴᱟᱜ ᱠᱚᱢᱚᱜ ᱢᱟ
ᱟᱪᱪᱷᱟ ᱜᱚᱢᱠᱮ ᱛᱟᱦᱚᱞᱮ ᱫᱟᱨᱮ ᱨᱚᱦᱚᱭ ᱢᱟ ᱢᱟᱱᱮ ᱟᱹᱰᱤ ᱵᱷᱟᱹᱜᱤ ᱠᱟᱛᱷᱟ ᱠᱟᱱᱟ ᱢᱟᱱᱮ ᱫᱟᱨᱮ ᱦᱚᱸ ᱢᱤᱫᱴᱟᱝ ᱮᱢᱚᱱ ᱡᱤᱱᱤᱥ ᱠᱟᱱ ᱛᱟᱵᱚᱱᱟ ᱡᱮᱢᱚᱱ ᱫᱟᱨᱮ ᱵᱟᱝᱠᱷᱟᱱ ᱚᱠᱥᱤᱡᱮᱱ ᱠᱚᱦᱚᱸ ᱵᱟᱵᱚᱱ ᱧᱟᱢᱟ
ᱟᱨ ᱫᱟᱨᱮ ᱱᱚᱜ-ᱚᱭ ᱡᱮᱢᱚᱱ ᱦᱟᱸᱜ ᱥᱤᱛᱩᱝ ᱮ ᱟᱭ ᱫᱚᱢᱮ ᱫᱷᱚᱨᱚ ᱥᱟᱵ ᱠᱟᱜ ᱢᱮ ᱟᱫᱚ ᱢᱟᱱᱮ ᱥᱤᱛᱩᱝ ᱨᱮᱢᱟ ᱵᱟᱵᱚ ᱛᱟᱦᱮᱸ ᱫᱟᱲᱮᱭᱟᱜ-ᱟ ᱡᱟᱹᱥᱛᱤ ᱥᱤᱛᱩᱝ ᱞᱮᱠᱷᱟᱱ ᱩᱢᱩᱞ ᱛᱮᱵᱚᱱ ᱥᱮᱱᱚᱜ-ᱟ ᱟᱫᱚ ᱫᱟᱨᱮ ᱠᱚ ᱛᱟᱦᱮᱸ ᱞᱮᱱᱠᱷᱟᱱ ᱫᱚ ᱩᱢᱩᱞ ᱨᱮᱵᱚ ᱥᱮᱱᱚᱜ-ᱟ ᱟᱨ ᱵᱟᱝᱠᱷᱟᱱ ᱫᱚ ᱱᱚᱜ-ᱚᱭ ᱦᱟᱜ ᱥᱤᱛᱩᱝ ᱨᱮ ᱥᱤᱛᱩᱝ ᱨᱮᱜᱮ ᱵᱚ ᱛᱟᱦᱮᱱᱟ ᱚᱱᱮ ᱚᱱᱠᱟ ᱟᱫᱚ ᱫᱟᱨᱮ ᱠᱚ ᱡᱩᱫᱤ ᱛᱟᱦᱮᱱᱟ ᱦᱟᱸᱜ ᱚᱱᱟ ᱩᱢᱩᱞ ᱵᱟᱲᱟᱜ ᱟᱵᱚ ᱮᱸᱰᱮᱠᱷᱟᱱ
ᱴᱷᱤᱠ ᱴᱷᱤᱠ ᱟᱵᱤᱱ ᱡᱟᱦᱟᱸᱞ ᱞᱮᱠᱟ ᱵᱤᱱ ᱞᱟᱹᱭᱮ ᱱᱚᱜ-ᱚᱭ ᱦᱟᱜ ᱫᱟᱨᱮ ᱨᱮᱱᱟᱜ ᱫᱟᱨᱮ ᱤᱫᱤᱛᱮᱫ ᱦᱮᱸ ᱫᱟᱨᱮ ᱨᱚᱦᱚᱭ ᱫᱚ ᱟᱹᱰᱤᱜ ᱜᱮ ᱱᱟᱯᱟᱭᱟ ᱪᱮᱫᱟᱜ ᱥᱮ ᱫᱟᱨᱮ ᱫᱚ ᱫᱟᱨᱮ ᱠᱷᱚᱱᱟᱜ ᱫᱚ ᱟᱹᱰᱤ ᱠᱤᱪᱷᱩ ᱧᱟᱢᱚᱜ ᱠᱟᱱᱟ ᱡᱮᱞᱮᱠᱟ ᱡᱚ ᱵᱤᱞᱤ ᱦᱮᱸ ᱛᱟᱯᱚᱨᱮ ᱱᱚᱜ-ᱚᱭ ᱱᱟᱜ ᱡᱚ ᱵᱤᱞᱤ ᱢᱟ ᱧᱟᱢᱚᱜ ᱠᱟᱱ ᱜᱮᱭᱟ ᱚᱱᱟ ᱥᱟᱶᱛᱮ ᱱᱟ ᱱᱚᱜ-ᱚᱭ ᱦᱮᱸ ᱫᱟᱨᱮ ᱨᱮ ᱥᱤᱛᱩᱝ ᱫᱤᱱ ᱩᱢᱩᱞᱩᱜ-ᱟ ᱩᱢᱩᱞᱩᱜ ᱠᱟᱱᱟ ᱵᱚᱱ ᱦᱮᱸ ᱚᱱᱟ ᱠᱚᱨᱮᱱᱟᱜ ᱟᱹᱰᱤ ᱠᱤᱪᱷᱩ ᱢᱟᱱᱮ ᱥᱟᱦᱟᱡᱡᱚ ᱵᱚᱱ ᱧᱟᱢ ᱮᱫᱟ ᱦᱮᱸ ᱫᱟᱨᱮ ᱟᱱᱮ ᱫᱟᱨᱮ ᱨᱮ ᱩᱢᱩᱞ ᱠᱷᱚᱱᱟᱜ ᱡᱚ ᱡᱚᱢ ᱧᱩ ᱟᱨᱚ ᱥᱟᱦᱟᱱᱵᱚ ᱫᱟᱲᱮᱭᱟᱜ ᱠᱟᱱᱟ ᱦᱮᱸ ᱚᱲᱟᱜ ᱫᱩᱣᱟᱹᱨ ᱵᱚ ᱵᱮᱱᱟᱣ ᱫᱟᱲᱮᱭᱟᱜ ᱠᱟᱱᱟ ᱫᱟᱨᱮ ᱨᱮᱱᱟᱜ ᱫᱚ ᱟᱹᱰᱤ ᱜᱟᱱ ᱟᱵᱚ ᱫᱟᱨᱮ ᱫᱚ ᱟᱵᱚ ᱮᱢᱟᱵᱚᱱ ᱠᱟᱱᱟ ᱢᱟᱱᱮ ᱟᱹᱰᱤ ᱠᱤᱪᱷᱩ ᱮᱢᱟᱵᱚᱱ ᱠᱟᱱᱟ ᱟᱻ ᱦᱮᱸ ᱫᱟᱨᱮ ᱨᱚᱦᱚᱭᱮᱱᱚ ᱟᱹᱰᱤᱜ ᱜᱮ ᱞᱟᱹᱠᱛᱤᱭᱟᱱ ᱛᱟᱵᱚᱱᱟ ᱜᱚᱝᱠᱮ ᱛᱟᱦᱚᱞᱮ ᱟᱯᱮ ᱚᱱᱛᱮ ᱫᱟᱨᱮ ᱠᱚᱯᱮ ᱨᱚᱦᱚᱭ ᱵᱟᱲᱟᱜ-ᱟ ᱥᱮ ᱵᱟᱝ
ᱦᱮᱸ ᱜᱚᱝᱠᱮ ᱱᱚᱛᱮ ᱦᱚᱸ ᱫᱟᱨᱮ ᱫᱚᱞᱮ ᱨᱚᱦᱚᱭᱮᱫ ᱜᱮᱭᱟ ᱟᱫᱚ ᱱᱚᱜ-ᱚᱭ ᱱᱚᱜ-ᱚᱛᱮ ᱟᱞᱮ ᱱᱚᱛᱮ ᱫᱚ ᱦᱟᱸᱜ ᱱᱚᱜ-ᱚᱭ ᱵᱟᱜᱟᱱ ᱫᱟᱨᱮ ᱛᱟᱨᱯᱚᱨᱮ ᱱᱚᱜᱼᱚᱭ ᱩᱞ ᱵᱟᱜᱟᱱ ᱠᱚ ᱡᱮᱢᱚᱱ ᱠᱟᱡᱩ ᱵᱟᱜᱟᱱ ᱠᱚ ᱱᱚᱜᱼᱚ ᱱᱚᱝᱠᱟᱱ ᱫᱟᱨᱮ ᱟᱨ ᱱᱚᱜᱚᱭ ᱱᱟᱨᱠᱮᱞ ᱫᱟᱨᱮ ᱠᱚᱦᱚᱸ ᱢᱮᱱᱟᱜ ᱟᱠᱟᱫ ᱜᱮᱭᱟ ᱟᱨ ᱥᱟᱦᱟ ᱫᱟᱨᱮ ᱡᱚᱡᱚ ᱫᱟᱨᱮ ᱤᱱᱟᱹ ᱯᱚᱨᱮ ᱢᱟᱫ ᱫᱟᱨᱮ ᱦᱚᱸ ᱟᱹᱰᱤ ᱟᱭᱢᱟ ᱜᱮ ᱢᱮᱱᱟᱜ ᱟᱠᱟᱟᱜ ᱟᱫᱚ ᱦᱚᱸ ᱵᱟᱲᱮ ᱫᱟᱨᱮ ᱛᱟᱯᱚᱨᱮ ᱢᱟᱱᱮ ᱚᱱᱠᱟᱱ ᱟᱹᱰᱤ ᱠᱤᱪᱷᱩ ᱫᱟᱨᱮ ᱢᱮᱱᱟᱜ ᱟᱠᱟᱫᱟ ᱟ ᱟᱯᱮ ᱥᱮᱱ ᱫᱚ ᱢᱮᱱᱟᱜ ᱟᱠᱟᱫᱟ ᱥᱮ ᱵᱟᱝᱟ ᱪᱮᱫ ᱫᱟᱨᱮ ᱠᱚ
ᱦᱮᱸ ᱜᱚᱱᱠᱮ ᱟᱞᱮᱥᱮᱫ ᱦᱚᱸ ᱟᱹᱰᱤ ᱟᱭᱢᱟ ᱫᱟᱨᱮ ᱜᱮ ᱢᱮᱱᱟᱜᱼᱟ ᱡᱮᱞᱮᱠᱟ ᱱᱚᱜᱼᱚᱭ ᱢᱟᱜ ᱫᱟᱨᱮ ᱢᱮᱱᱟᱜᱼᱟ ᱛᱟᱨᱯᱚᱨᱮ ᱦᱟᱸ ᱱᱟᱲᱠᱮᱞ ᱫᱟᱨᱮ ᱢᱮᱱᱟᱜᱼᱟ ᱠᱷᱤᱡᱩᱨ ᱫᱟᱨᱮ ᱢᱮᱱᱟᱜᱼᱟ ᱛᱟᱞᱮ ᱫᱟᱨᱮ ᱢᱮᱱᱟᱜᱼᱟ ᱛᱚᱵᱮ ᱱᱚᱜᱼᱚᱭ ᱟᱨᱵᱤᱱ ᱞᱟᱹᱭ ᱦᱚᱪᱚᱧ ᱠᱷᱟᱱ ᱟᱨᱚᱧ ᱞᱟᱹᱭᱟ ᱡᱮᱞᱮᱠᱟ ᱟᱢᱲᱟ ᱫᱟᱨᱮ ᱦᱮᱸ ᱛᱟᱨᱯᱚᱨᱮ ᱦᱟᱸᱜ ᱱᱚᱜᱼᱚᱭ ᱠᱚᱢᱞᱟ ᱫᱟᱨᱮ ᱦᱮ ᱯᱮᱦᱨᱟ ᱫᱟᱨᱮ ᱛᱟᱯᱚᱨᱮᱜ ᱱᱚᱜᱼᱚᱭ ᱞᱮᱸᱵᱩ ᱫᱟᱨᱮ ᱛᱟᱨᱯᱚᱨᱮ ᱱᱚᱜᱼᱚᱭ ᱟᱨᱦᱚᱸ ᱫᱟᱨᱮ ᱠᱚ ᱢᱮᱱᱟᱜ ᱟᱠᱟᱫ ᱡᱮᱢᱚᱱ ᱱᱟᱦᱟᱜ ᱡᱚᱡᱚ ᱫᱟᱨᱮ ᱢᱮᱱᱟᱜᱼᱟ ᱟᱨᱚ ᱵᱟᱦᱟ ᱫᱟᱨᱮ ᱡᱩᱫᱤᱵᱤᱱ ᱞᱟᱹᱭ ᱠᱷᱟᱱ ᱜᱠ ᱟᱹᱰᱤ ᱟᱭᱢᱟ ᱜᱮᱞᱮ ᱨᱚᱦᱚᱭᱟᱜᱼᱟ ᱟᱹᱛᱩ ᱚᱲᱟᱜᱨᱮ ᱡᱩᱫᱤ ᱧᱩᱛᱩᱢ ᱠᱚᱵᱤᱱ ᱠᱩᱞᱤᱧ ᱠᱷᱟᱱᱤᱧ ᱞᱟᱹᱭ ᱟᱵᱤᱱᱟ
ᱟᱪᱪᱷᱟ
ᱛᱟᱦᱚᱞᱮ ᱜᱚᱝᱠᱮ ᱫᱟᱨᱮ ᱠᱚᱢᱟ ᱡᱷᱚᱛᱚ ᱜᱮ ᱢᱮᱱᱟᱜ ᱟᱠᱟᱜᱼᱟ ᱟᱯᱮᱥᱮᱫ ᱨᱮᱦᱚᱸ ᱢᱮᱱᱟᱜ ᱟᱠᱟᱜ ᱡᱟ ᱟᱞᱮᱥᱮᱫ ᱨᱮ ᱢᱮᱱᱟᱜ ᱟᱠᱟᱫ ᱜᱮᱭᱟ ᱟᱫᱚ ᱢᱟᱱᱮ ᱤᱱᱟᱹ ᱪᱷᱟᱲᱟ ᱫᱟᱨᱮ ᱪᱷᱟᱰᱟ ᱠᱟᱛᱮᱜ ᱡᱮᱢᱚᱱ ᱱᱚᱜᱼᱚᱭ ᱦᱟᱸᱜ ᱠᱟᱹᱢᱤ ᱢᱟᱱᱮ ᱠᱟᱹᱣᱰᱤ ᱟᱨᱡᱟᱣ ᱞᱟᱹᱜᱤᱫ ᱦᱟᱸᱜ ᱢᱟᱱᱮ ᱚᱲᱟᱜ ᱨᱮᱭᱟᱜ ᱠᱟᱹᱢᱤ ᱵᱟᱫᱛᱮ ᱟᱫᱚ ᱢᱟᱱᱮ ᱮᱴᱟᱜ ᱠᱚᱨᱮ ᱡᱟᱦᱟᱱᱟᱜ ᱠᱚᱨᱮ ᱠᱟᱨᱠᱷᱟᱱᱟ ᱵᱟᱝᱠᱷᱟᱱ ᱯᱷᱟᱨᱟᱢ ᱠᱚ ᱚᱱᱛᱮ ᱢᱮᱱᱟᱜ ᱟᱠᱟᱫ ᱥᱮ ᱵᱟᱝ
ᱦᱮᱸ ᱜᱚᱝᱠᱮ ᱯᱷᱟᱨᱟᱢ ᱠᱚᱫᱚ ᱦᱱᱟᱜ ᱢᱮᱱᱟᱜ ᱜᱮᱭᱟ ᱢᱤᱫᱴᱮᱱ ᱢᱟᱨᱟᱨᱭᱟ ᱠᱚ ᱵᱮᱱᱟᱣ ᱟᱠᱟᱫᱟ ᱚᱱᱟ ᱠᱚᱠᱚ ᱰᱷᱤᱞᱟᱹᱣ ᱟᱠᱟᱫᱟ ᱱᱤᱛᱚᱜ ᱵᱟᱝ ᱠᱟᱹᱢᱤ ᱦᱚᱸ ᱵᱟᱝ ᱦᱩᱭᱩᱜ ᱠᱟᱱᱟ ᱥᱩᱠᱨᱤ ᱯᱷᱟᱨᱟᱢ ᱨᱮᱦᱚᱸ ᱢᱮᱱᱟᱜ ᱜᱮᱭᱟ ᱟᱛᱩ ᱨᱮ ᱢᱤᱫᱴᱮᱱ ᱟᱫᱚ ᱚᱸᱰᱮ ᱧᱟᱢ ᱪᱟᱱᱥ ᱧᱟᱢ ᱟᱹᱰᱤ ᱢᱩᱥᱤᱞ ᱢᱩᱥᱠᱤᱞ ᱜᱮᱭᱟ ᱚᱸᱰᱮ ᱢᱟ ᱢᱤᱫ ᱦᱚᱲ ᱜᱮᱠᱚ ᱦᱟᱛᱟᱮᱣᱟ
ᱟᱪᱪᱷᱟ ᱜᱚᱝᱠᱮ ᱟᱫᱚ ᱤᱱᱟᱹ ᱪᱷᱟᱰᱟ ᱠᱟᱛᱮᱜ ᱡᱮᱢᱚᱱ ᱱᱚᱜ ᱚᱭ ᱦᱟᱸᱜ ᱵᱚᱭᱞᱟᱨ ᱯᱷᱟᱨᱟᱢ ᱛᱟᱨᱯᱚᱨᱮ ᱢᱮᱱᱟᱜ ᱟᱠᱟᱜᱼᱟ ᱱᱚᱜᱚᱭ ᱢᱮᱨᱚᱢ ᱯᱷᱟᱨᱟᱢ ᱠᱚ ᱢᱮᱱᱟᱜ ᱟᱠᱟᱫ ᱜᱮᱭᱟ
ᱴᱷᱤᱠ ᱴᱷᱤᱠ
ᱤᱱᱟᱹ ᱯᱚᱨᱮ ᱱᱚᱜᱼᱚᱭ ᱦᱟᱸᱜ ᱤᱴᱟᱹ ᱵᱷᱟᱴᱟ ᱡᱮᱢᱚᱱ ᱤᱴᱟᱹ ᱵᱷᱟᱴᱟ ᱨᱮᱫᱚ ᱦᱟᱸᱜ ᱦᱚᱲ ᱫᱚᱢᱮ ᱠᱚ ᱞᱟᱜᱟᱜᱼᱟ ᱢᱟᱱᱮ
ᱡᱟᱹᱥᱛᱤ ᱦᱚᱲ ᱠᱷᱟᱱ ᱫᱚ ᱡᱟᱹᱥᱛᱤ ᱢᱟᱱᱮ ᱯᱨᱚᱯᱷᱤᱴᱟᱭ ᱦᱟᱸᱜ ᱦᱟᱹᱱᱤ ᱢᱟᱹᱞᱤᱠ ᱟᱫᱚ ᱚᱱᱟ ᱠᱚᱨᱮ ᱫᱚ ᱠᱟᱹᱢᱤ ᱠᱚ ᱧᱟᱢᱚᱜ ᱠᱟᱱ ᱜᱮᱭᱟ ᱥᱮ ᱵᱟᱝ
ᱦᱮᱸ ᱜᱚᱝᱠᱮ ᱧᱟᱢ ᱫᱚ ᱧᱟᱢᱚᱜ ᱠᱟᱱ ᱜᱮᱭᱟ ᱡᱮᱞᱮᱠᱟ ᱤᱴᱟᱹ ᱵᱷᱟᱴᱟ ᱠᱚᱨᱮ ᱫᱚ ᱱᱟᱜ ᱟᱞᱮ ᱟᱛᱩ ᱠᱷᱚᱱᱟᱜ ᱫᱚ ᱱᱟᱜ ᱤᱴᱟᱹ ᱵᱷᱟᱴᱟ ᱠᱚᱫᱚ ᱚᱱᱠᱟ ᱥᱟᱺᱜᱤᱧᱚᱜ ᱠᱟᱱᱟ ᱥᱮ ᱟᱫᱚ ᱦᱤᱡᱩᱜ ᱥᱮᱱᱚᱜ ᱨᱮᱦᱚ ᱯᱚᱲ ᱵᱟᱹᱱᱩᱜ ᱟᱱᱟ ᱦᱮᱸ ᱡᱟᱦᱟᱸ ᱛᱤᱱᱟᱹᱜ ᱵᱤᱱ ᱠᱟᱢᱟᱣᱟ ᱦᱟᱯ ᱴᱟᱠᱟ ᱵᱤᱱ ᱠᱷᱚᱨᱪᱟᱭᱟ ᱚᱱᱟ ᱫᱚ ᱟᱵᱤᱱᱟᱜ ᱡᱟᱦᱟᱸ ᱤᱭᱟᱹ ᱦᱚᱸ ᱵᱟᱝ ᱦᱩᱭ ᱞᱮᱱᱟ ᱢᱟ ᱛᱟᱦᱮ ᱱᱚᱝᱠᱟ ᱠᱟᱹᱢᱤ ᱠᱚᱫᱚ ᱵᱟᱝ ᱡᱳᱜᱽᱫᱟᱱ ᱦᱩᱭᱟ ᱟᱠᱟᱱᱟ ᱦᱮᱸ ᱟᱛᱩ ᱴᱚᱞᱟ ᱯᱟᱲᱟ ᱠᱚᱨᱮᱜ ᱡᱟᱠ ᱠᱟᱹᱢᱤ ᱠᱚ ᱢᱮᱱᱟᱜᱼᱟ ᱚᱱᱟ ᱠᱚᱜᱮ ᱠᱟᱹᱢᱤ ᱵᱟᱲᱟ ᱦᱩᱭᱩᱜ ᱠᱟᱱᱟ ᱡᱮᱞᱮᱠᱟ ᱱᱚᱜᱼᱚᱭ ᱢᱟᱫ ᱢᱟᱜ ᱠᱚ ᱠᱚ ᱪᱟᱞᱟᱣ ᱦᱩᱭᱩᱜ ᱠᱟᱱᱟ ᱛᱟᱨᱯᱚᱨᱮ ᱱᱚᱜᱼᱚᱭ ᱱᱟᱦᱱᱟᱜ ᱦᱮᱸ ᱪᱮᱫ ᱠᱚ ᱞᱟᱹᱭᱟ ᱢᱟᱫ ᱢᱟᱜ ᱪᱟᱞᱟᱜ ᱦᱩᱭᱩᱜ ᱠᱟᱱᱟ ᱛᱟᱨᱯᱚᱨᱮ ᱦᱩᱲᱩ ᱤᱨ ᱪᱟᱞᱟᱜ ᱦᱩᱭᱩᱜ ᱠᱟᱱᱟ ᱵᱷᱤᱛᱟᱹ ᱢᱟᱜ ᱚᱱᱟ ᱠᱚᱜᱮ ᱵᱟᱲᱟᱭ ᱦᱩᱭᱩᱜ ᱠᱟᱱᱟ
ᱟᱪᱪᱷᱟ ᱛᱟᱦᱚᱞᱮ ᱜᱚᱢᱠᱮ ᱟᱫᱚ ᱫᱟᱠᱟ ᱠᱚᱫᱚᱯᱮ ᱡᱚᱢ ᱵᱟᱲᱟ ᱠᱮᱫᱟ ᱥᱮ ᱵᱟᱝ
ᱦᱮᱸ ᱜᱚᱝᱠᱮ ᱫᱟᱠᱟ ᱫᱚ ᱱᱟᱜ ᱟᱹᱨᱤ ᱡᱚᱢ ᱦᱩᱭᱩᱜᱼᱟ ᱟᱫᱚ ᱢᱚᱱᱮ ᱦᱩᱭᱩᱜ ᱠᱟᱱᱟ ᱡᱚᱢ ᱦᱩᱭᱩᱜᱱᱟᱜ ᱠᱤᱪᱷᱩ ᱜᱷᱟᱹᱲᱤᱡ ᱯᱚᱨᱮ ᱦᱮᱸ ᱱᱤᱛᱚᱜ ᱢᱟ ᱦᱟᱸᱜ ᱚᱱᱛᱮ ᱵᱟᱨᱮ ᱥᱮᱫ ᱫᱟᱬᱟᱱ ᱦᱩᱭ ᱞᱮᱱᱟ ᱦᱚᱭᱚᱝ ᱦᱩᱭᱩᱜ ᱠᱟᱱᱟ ᱠᱟ. ᱡ ᱚᱱᱛᱮ ᱨᱮ ᱵᱳᱦᱳᱜ ᱠᱚᱭ ᱦᱚᱭ ᱮᱫᱟ ᱦᱤᱥᱤᱫ ᱦᱤᱥᱤᱫ ᱢᱟᱱᱮ ᱟᱹᱰᱤᱡ ᱨᱚᱜᱽ ᱦᱩᱭᱩᱜ ᱠᱟᱱᱟ ᱜᱚᱝᱠᱮ ᱢᱟᱱᱮ ᱡᱟᱹᱯᱤᱫ ᱜᱮ ᱥᱟᱱᱟ ᱠᱟᱱᱟ ᱟᱨ
ᱟᱪᱪᱷᱟ ᱟᱫᱚ ᱛᱟᱦᱚᱞᱮ ᱜᱚᱝᱠᱮ ᱵᱚᱞ ᱠᱚᱫᱚ ᱯᱮ ᱠᱷᱮᱞ ᱵᱟᱲᱟᱭᱮᱫᱟ ᱥᱮ ᱵᱟᱝᱦᱟ ᱱᱚᱜᱼᱚᱭ ᱦᱟᱸᱜ ᱱᱮᱛᱟᱨ ᱢᱟ ᱦᱮᱸ ᱵᱷᱟᱜᱤᱢ ᱠᱷᱮᱞ ᱠᱮᱫ ᱠᱷᱟᱱ ᱜᱮ ᱱᱚᱦᱚᱭ ᱦᱟᱸᱜ ᱠᱚ ᱤᱫᱤ ᱢᱮᱭᱟ ᱢᱟᱨᱟᱝ ᱢᱟᱨᱟᱝ ᱠᱞᱟᱯ ᱛᱮ ᱱᱮᱛᱟᱨ ᱢᱟᱦᱟᱜ ᱞᱟᱠᱷ ᱴᱟᱠᱟᱨᱮ ᱫᱚᱢᱮ ᱠᱚ ᱠᱷᱮᱞ ᱮᱫᱟ
ᱟᱨ ᱴᱤᱠᱤᱴ ᱥᱮᱞ ᱮᱫᱟ ᱠᱚ ᱛᱚ ᱟᱫᱚ ᱢᱟᱱᱮ ᱫᱚᱢᱮ ᱯᱩᱭᱥᱟᱹ ᱭᱮᱫᱟᱠᱚ ᱡᱚᱛᱚ ᱦᱚᱲ ᱠᱚ ᱟᱫᱚ ᱵᱚᱞ ᱠᱚᱫᱚ ᱠᱷᱮᱞ ᱵᱟᱲᱟᱭ ᱫᱟᱹᱵᱤᱱ ᱥᱮ ᱵᱟᱸᱜᱟ ᱟᱹᱵᱤᱱ ᱫᱚ
ᱦᱮᱸ ᱜᱚᱝᱠᱮ ᱵᱚᱞ ᱠᱚᱫᱚ ᱱᱟᱜ ᱠᱷᱮᱞ ᱵᱟᱲᱟ ᱦᱩᱭᱩᱜ ᱠᱟᱱ ᱜᱮᱭᱟ ᱦᱮᱸ ᱟᱹᱞᱤᱧ ᱦᱚᱸ ᱢᱟᱱᱮ ᱯᱟᱹᱦᱤᱞ ᱫᱚ ᱟᱫᱚ ᱵᱚᱞ ᱠᱚᱞᱤᱧ ᱠᱷᱮᱞ ᱵᱟᱲᱟ ᱜᱮᱭᱟ ᱟᱹᱰᱤ ᱢᱟᱨᱟᱝ ᱠᱷᱮᱞᱳᱰᱤᱭᱟᱹ ᱜᱮᱞᱤᱧ ᱛᱟᱦᱮᱸ ᱠᱟᱱᱟ ᱦᱳᱭ ᱱᱮᱛᱟᱨ ᱫᱚ ᱠᱟᱹᱡ ᱚᱱᱠᱟ ᱩᱢᱮᱨ ᱠᱚ ᱦᱩᱭᱱᱟ ᱥᱮ ᱟᱫᱚ ᱚᱝᱠᱟ ᱵᱚᱞ ᱠᱚᱦᱚᱸ ᱵᱟᱝᱞᱤᱧ ᱠᱷᱮᱹᱞ ᱫᱟᱲᱮᱭᱟᱜᱼᱟ ᱦᱳᱭ ᱴᱷᱤᱠ ᱫᱚ
ᱟᱪᱪᱷᱟ ᱟᱪᱪᱷᱟ ᱚᱱᱟ ᱦᱚᱸ ᱵᱮᱥ ᱜᱮ ᱟᱞᱮ ᱱᱚᱛᱮ ᱨᱮᱦᱚᱸ ᱱᱚᱜᱼᱚᱭ ᱯᱞᱮᱭᱟᱨ ᱟᱹᱰᱤ ᱵᱷᱟᱹᱜᱤ ᱦᱩᱭᱩᱜᱚᱜ ᱠᱟᱱᱟ᱾ ᱠᱚᱱᱚ ᱡᱚᱛᱚᱜᱮ ᱞᱟᱠᱷ ᱴᱟᱠᱟ ᱨᱮᱜᱮ ᱮᱨᱮᱸᱡᱮᱜᱼᱟ ᱯᱚᱨ
ᱱᱚᱜᱼᱚᱭ ᱦᱟᱸᱜ ᱦᱚᱞᱟ ᱢᱟᱫᱷᱮᱨ ᱜᱮ ᱦᱩᱭᱱᱟ ᱱᱚᱣᱟ ᱟᱞᱮ ᱱᱚᱣᱟ ᱥᱩᱨ ᱨᱮ
ᱦᱮᱸ ᱦᱮᱸ
ᱪᱟᱞᱩ ᱠᱚ ᱮᱨᱭᱟ ᱠᱚ ᱠᱤᱝᱵᱮᱥᱟᱨᱯᱩᱨ ᱠᱷᱚᱱ ᱢᱤᱫ ᱴᱮᱝ ᱡᱟᱦᱟᱸᱭ ᱫᱚ ᱧᱩᱛᱩᱢᱟᱱ ᱜᱮᱭᱟ ᱛᱚ ᱩᱱᱠᱩ ᱜᱮ ᱦᱮᱡ ᱥᱮᱴᱮᱨ ᱞᱮᱱ ᱛᱟᱦᱮᱱ
ᱟᱪᱪᱷᱟ ᱦᱮᱸ ᱜᱚᱝᱠᱮ ᱢᱟᱱᱮ ᱞᱟᱠᱷ ᱴᱟᱠᱟ ᱫᱚ ᱱᱟᱜ ᱟᱹᱞᱤᱧ ᱦᱩᱞᱤᱧ ᱠᱷᱮᱞ ᱵᱟᱲᱟ ᱟᱠᱟᱜ ᱜᱮᱭᱟ ᱟᱹᱰᱤ ᱡᱚᱠᱷᱟᱡ ᱠᱚ ᱤᱫᱤ ᱟᱠᱟᱫ ᱞᱤᱧᱟ ᱦᱮᱸ
ᱟᱪᱪᱷᱟ
ᱟᱹᱰᱤᱜᱟᱱ ᱴᱩᱨᱱᱟᱢᱮᱱᱴ ᱜᱮᱞᱤᱧ ᱫᱟᱲᱮ ᱟᱠᱟᱫ ᱠᱚᱣᱟ ᱚᱱᱠᱟ ᱠᱷᱮᱞ ᱵᱟᱲᱟ ᱦᱩᱭ ᱟᱠᱟᱱᱟ ᱵᱷᱟᱹᱜᱤ ᱜᱮ ᱵᱚᱞ ᱠᱚᱫᱚᱞᱤᱧ ᱠᱷᱮᱹᱞᱟ ᱠᱷᱮᱞ ᱛᱟᱦᱮᱸᱫ ᱢᱟᱱᱮ ᱟᱫᱚ ᱱᱮᱛᱟᱨ ᱫᱚ ᱠᱟᱹᱡ ᱚᱱᱠᱟ ᱩᱢᱮᱨ ᱠᱚ ᱦᱩᱭᱱᱟ ᱟᱨ ᱦᱟᱸᱜ ᱢᱟᱱᱮ ᱪᱟᱥ ᱥᱚᱢᱚᱭ ᱠᱟᱹᱢᱤ ᱨᱮᱱᱟᱜ ᱱᱤᱡᱮᱨᱟᱜ ᱨᱮᱱᱟᱜ ᱦᱚᱸ ᱠᱟᱹᱢᱤ ᱦᱩᱭᱩᱜᱼᱟ ᱡᱮ ᱵᱚᱞ ᱠᱷᱮᱞ ᱞᱮᱠᱷᱟᱱ ᱚᱱᱠᱟ ᱵᱟᱝ ᱜᱟᱱᱚᱜᱼᱟ ᱟᱫᱚ ᱱᱚᱜᱼᱚᱭ ᱱᱟᱜ ᱵᱚᱞ ᱠᱷᱮᱞ ᱫᱚ ᱠᱟᱹᱡ ᱚᱵᱚᱥ ᱤᱭᱟᱹ ᱞᱤᱧ ᱦᱟᱛᱟᱣ ᱠᱟᱫᱟ ᱢᱟᱱᱮ ᱩᱱᱟᱹᱜ ᱦᱚᱸ ᱵᱟᱝᱞᱤᱧ ᱠᱷᱮᱞ ᱫᱟ
ᱟᱪᱪᱷᱟ ᱚᱱᱟ
ᱯᱟᱹᱦᱤᱞ ᱡᱟᱦᱟᱸ ᱞᱤᱧ ᱠᱷᱮᱞ ᱛᱟᱦᱮᱸᱫ ᱱᱚᱝᱠᱟ ᱟᱵᱮᱱ ᱨᱮᱱ ᱫᱟᱫᱩ ᱠᱚ ᱡᱩᱫᱤ ᱢᱮᱱᱟᱜ ᱠᱚ ᱵᱟᱠᱷᱟᱱ ᱩᱱᱠᱩ ᱠᱚ ᱠᱩᱞᱤ ᱠᱚᱵᱤᱱ ᱦᱟᱸᱜ ᱩᱱ ᱩᱱᱠᱩ ᱠᱚ ᱞᱟᱹᱭ ᱟᱵᱤᱱᱟ ᱟᱹᱞᱤᱧᱟᱜ ᱠᱷᱮᱞ ᱥᱮ ᱢᱤᱫᱴᱟᱝ ᱯᱞᱮᱭᱟᱨ ᱛᱟᱦᱮᱸ ᱠᱟᱱᱟ ᱪᱮᱠᱟᱭ ᱠᱷᱮᱞ ᱛᱟᱦᱮᱸᱫ ᱮᱠᱞᱟ ᱛᱮᱜᱮ ᱚᱱᱠᱟ ᱜᱩᱞ ᱛᱟᱦᱮᱸᱱ
ᱟᱪᱪᱷᱟ ᱛᱟᱦᱞᱮ ᱟᱹᱵᱤᱱ ᱫᱚ ᱜᱳᱞ ᱛᱟᱦᱮᱫᱸ ᱵᱤᱱ ᱥᱮ ᱰᱤᱯᱷᱮᱱᱥ ᱥᱮᱥᱮ ᱵᱤᱱ
ᱦᱮᱸ ᱜᱚᱝᱠᱮ ᱟ